ᱦᱮᱸ ᱜᱚᱝᱠᱮ ᱟᱸᱡᱚᱢᱚᱜ ᱠᱟᱱ ᱜᱮᱭᱟ ᱪᱮ?
ᱦᱮᱸ ᱟᱸᱡᱚᱢᱚᱜ ᱠᱟᱱ ᱜᱮᱭᱟ ᱦᱟᱸᱜ ᱾ ᱟᱨ ᱛᱚᱵᱮ ᱪᱮᱫ ᱞᱠᱟ ᱱᱟᱯᱟᱭ ᱵᱟᱲᱟ ᱜᱮᱭᱟ ᱯᱮ? ᱥᱮ
ᱦᱮᱸ ᱱᱟᱯᱟᱭ ᱵᱟᱲᱟ ᱜᱮᱭᱟᱞᱮ ᱟᱞᱮ ᱫᱚ ᱦᱟᱸᱜ ᱾ ᱟᱨ ᱪᱮᱫ ᱠᱚᱯᱮ ᱪᱤᱠᱟᱹ ᱵᱟᱲᱟᱭᱮᱫᱟ ᱟᱞᱮ ᱢᱟ ᱱᱚᱜ-ᱚᱭ ᱦᱟᱸᱜ ᱱᱤᱛ ᱱᱤᱛᱚᱜ ᱢᱟᱧ ᱫᱩᱲᱩᱵ ᱵᱟᱲᱟ ᱟᱠᱟᱱ ᱱᱚᱛᱮ ᱨᱮᱜᱮ ᱾ ᱮᱱᱛᱮᱫ ᱱᱚᱜ-ᱚᱭ ᱜᱟᱛᱮ ᱵᱟᱲᱟ ᱠᱚ ᱦᱩᱭ ᱵᱟᱲᱟ ᱠᱟᱱᱟ ᱦᱟᱸᱜ, ᱱᱤᱛᱚᱜ ᱯᱷᱩᱴᱵᱚᱞ ᱠᱚ ᱟᱫᱚ ᱚᱱᱮ ᱮᱱᱛᱮ ᱨᱮᱜᱮ ᱢᱤᱱᱟᱹᱧᱟ ᱾ ᱟᱫᱚ ᱜᱟᱛᱮ ᱵᱟᱲᱟ ᱠᱟᱛᱮᱫ ᱱᱚᱜ-ᱚᱭ ᱦᱟᱸᱜ ᱱᱤᱛᱚᱜ ᱚᱲᱟᱜ ᱥᱮ ᱤᱧ ᱪᱟᱞᱟᱜ-ᱟ ᱦᱟᱸᱜ ᱾ ᱟᱫᱚ ᱟᱯᱮ ᱥᱮᱫ ᱱᱚᱣᱟ ᱯᱷᱩᱴᱵᱚᱞ ᱮᱢᱟᱱ ᱠᱚ ᱡᱟᱦᱟᱱᱟᱜ ᱜᱮ ᱠᱨᱤᱠᱮᱴ ᱮᱢᱟᱱ ᱠᱚᱯᱮ ᱜᱟᱛᱮ ᱵᱟᱲᱟᱜ-ᱟ ᱥᱮ ᱵᱟᱝ? ᱮᱱᱛᱮᱜ ᱧᱮᱞᱚᱜᱚᱜ ᱠᱟᱱᱟ ᱱᱮᱛᱟᱨ ᱫᱤᱱ ᱫᱚ ᱦᱟᱸᱜ ᱟᱭᱢᱟ ᱞᱮᱠᱟ ᱡᱟᱭᱜᱟ ᱨᱮ ᱢᱟᱱᱮ ᱚᱱᱞᱟᱭᱤᱱ ᱜᱮᱠᱚ ᱜᱟᱛᱮᱜ ᱠᱟᱱᱟ ᱦᱟᱸᱜ ᱾ ᱟᱫᱚ ᱛᱤᱱᱟᱹᱜ ᱯᱷᱩᱴᱵᱚᱞ ᱮᱢᱟᱱ ᱠᱟᱱᱟ ᱥᱮ ᱠᱨᱤᱠᱮᱴ ᱠᱟᱱᱟ ᱦᱟᱸᱜ ᱡᱚᱛᱚ ᱦᱤᱲᱤᱧ ᱤᱫᱤᱜ ᱠᱟᱱᱟ ᱾ ᱟᱫᱚ ᱱᱚᱣᱟ ᱵᱟᱵᱚᱫ ᱛᱮ ᱪᱮᱫ ᱵᱮᱱ ᱞᱟᱹᱭᱟ ᱦᱟᱸᱜ? ᱚᱱᱟ ᱦᱟᱸᱜ ᱞᱟᱹᱭ ᱥᱚᱫᱚᱨ ᱵᱮᱱ ᱾
ᱟᱹᱰᱤ ᱡᱚᱛᱷᱟᱛ ᱠᱟᱛᱷᱟ ᱵᱮᱱ ᱞᱟᱹᱭ ᱥᱚᱫᱚᱨ ᱠᱮᱫᱟ ᱦᱟᱸᱜ ᱾ ᱟᱨ ᱚᱱᱞᱟᱭᱤᱱ ᱤᱫᱤ ᱛᱮᱫᱚ ᱱᱚᱣᱟ ᱜᱮᱞᱤᱧ ᱢᱮᱱᱟ ᱡᱮ ᱱᱮᱛᱟᱨ ᱫᱚ ᱟᱞᱮ ᱥᱮᱫ ᱦᱚᱸ ᱱᱚᱝᱠᱟ ᱜᱮᱠᱚ ᱜᱟᱛᱮ ᱵᱟᱲᱟᱜ ᱠᱟᱱᱟ ᱾ ᱟᱫᱚ ᱞᱟᱦᱟ ᱛᱮ ᱡᱩᱜᱽ ᱨᱮ ᱤᱧᱦᱚᱧ ᱫᱤᱥᱟᱹᱭᱟ ᱡᱮ ᱟᱞᱮ ᱥᱮᱫ ᱫᱚ ᱱᱚᱸᱠᱟ ᱯᱷᱩᱴᱵᱚᱞ ᱠᱨᱤᱠᱮᱴ ᱡᱚᱛᱚ ᱜᱮᱠᱚ ᱜᱟᱛᱮᱜ ᱠᱟᱱ ᱛᱟᱦᱮᱱᱟ ᱾ ᱟᱫᱚ ᱥᱩᱨ ᱫᱤᱱ ᱠᱷᱚᱡ ᱜᱮ ᱦᱟᱸᱜ ᱱᱚᱜᱼᱚᱭ ᱚᱱᱞᱟᱭᱤᱱ ᱡᱟᱢᱟᱱᱟ ᱦᱮᱡ ᱮᱱᱟ ᱾ ᱛᱚᱵᱮ ᱟᱞᱮ ᱥᱮᱫ ᱫᱚ ᱦᱟᱸᱜ ᱱᱚᱝᱠᱟ ᱯᱷᱩᱴᱵᱚᱞ ᱥᱮ ᱱᱚᱣᱟ ᱠᱨᱤᱠᱮᱴ ᱠᱚᱫᱚ ᱵᱟᱠ ᱚ ᱜᱟᱛᱮᱜ ᱠᱟᱱᱟ ᱾ᱟᱫᱚ ᱱᱚᱣᱟ ᱠᱨᱤᱠᱮᱴ ᱥᱮᱢ ᱢᱮᱱ ᱫᱟᱲᱮᱭᱟᱜᱼᱟ ᱱᱚᱣᱟ ᱯᱷᱨᱤ ᱯᱷᱟᱭᱟᱨ ᱟᱨ ᱯᱟᱵᱡᱤ ᱮᱢᱟᱱ ᱜᱮᱠᱚ ᱜᱟᱛᱮᱜ ᱠᱟᱱᱟ ᱟᱞᱮ ᱥᱮᱫ ᱫᱚ ᱦᱟᱸᱜ ᱾ ᱟᱫᱚ ᱱᱚᱜᱼᱚ ᱱᱤᱭᱟᱹ ᱠᱟᱠᱷᱟᱱ ᱛᱮᱦᱟᱸᱜ ᱦᱚᱲ ᱠᱚ ᱵᱟ ᱵᱚᱱ ᱡᱩᱢᱤᱫᱚᱜ ᱠᱟᱱᱟ ᱟᱫᱚ
ᱮᱠᱟᱞ ᱟᱹᱰᱤ ᱥᱟᱹᱨᱤ ᱠᱟᱛᱷᱟ ᱵᱮᱱ ᱞᱟᱹᱭ ᱮᱫᱟ ᱦᱟᱸᱜ ᱱᱚᱣᱟ ᱡᱩᱢᱤᱫ ᱵᱟᱵᱚᱫ ᱛᱮᱵᱮᱱ ᱞᱟᱹᱭ ᱠᱮᱫ ᱾ ᱡᱮ ᱱᱮᱛᱟᱨ ᱚᱠᱟ ᱯᱷᱩᱴᱵᱚᱞ ᱮᱢᱟᱱ ᱠᱚᱠᱚ ᱜᱟᱛᱮᱜ ᱠᱟᱱᱟ ᱜᱤᱫᱽᱨᱟᱹ ᱠᱚ ᱾ ᱢᱟᱱᱮ ᱟᱞᱮ ᱥᱮᱫ ᱫᱚᱠᱚ ᱜᱟᱛᱮᱜ ᱠᱟᱱ ᱜᱮᱭᱟ ᱦᱟᱸᱜ ᱾ ᱟᱫᱚ ᱚᱠᱟ ᱚᱱᱮ ᱵᱮᱱ ᱢᱮᱱ ᱠᱮᱫ ᱵᱚᱞᱮ ᱯᱷᱨᱤ ᱯᱷᱟᱭᱟᱨ ᱥᱮ ᱯᱟᱵᱽᱡᱤ ᱮᱢᱟᱱ ᱠᱩ ᱚᱱᱞᱟᱭᱤᱱ ᱜᱮᱢᱥ ᱠᱚ ᱜᱟᱛᱮᱜ ᱠᱟᱱᱟ ᱾ ᱛᱚ ᱱᱚᱣᱟ ᱠᱷᱟᱹᱛᱤᱨ ᱛᱮ ᱦᱟᱸᱜ ᱱᱚᱝᱠᱟ ᱡᱩᱢᱤᱫ ᱫᱚ ᱠᱚᱢ ᱤᱫᱤᱜ ᱠᱟᱱ ᱛᱟᱵᱚᱱᱟ ᱾ ᱟᱫᱚ ᱱᱚᱣᱟ ᱫᱚ ᱤᱧᱦᱚᱸᱧ ᱢᱮᱱᱟ ᱡᱮ ᱛᱤᱱᱟᱹᱜ ᱟᱵᱚᱣᱟᱜ ᱜᱟᱛᱮᱣᱟᱜ ᱠᱚ ᱢᱮᱱᱟᱜᱼᱟ ᱾ ᱠᱷᱟᱥᱠᱟᱨ ᱟᱵᱚ ᱦᱚᱲ ᱦᱚᱯᱚᱱ ᱠᱚᱣᱟᱜ ᱥᱟᱱᱛᱷᱟᱞ ᱜᱟᱛ ᱤᱜ ᱠᱚᱣᱟᱜ ᱪᱮ ᱯᱷᱩᱴᱵᱚᱞ ᱦᱚᱸ ᱟᱵᱩ ᱦᱚᱲᱟᱜ ᱠᱟᱱ ᱜᱮᱭᱟ ᱾ ᱟᱫᱚ ᱱᱚᱣᱟ ᱪᱷᱟᱰᱟ ᱠᱟᱛᱮᱫ ᱟᱨᱦᱚᱸ ᱢᱮᱱᱟᱜᱼᱟ ᱡᱮ ᱟᱞᱮ ᱥᱮᱫ ᱫᱚᱠᱚ ᱜᱟᱛᱮᱜᱼᱟ ᱦᱮᱫᱮᱞ ᱜᱩᱰᱩ ᱟᱨᱦᱚᱸ ᱠᱟᱵᱟᱰᱤ ᱠᱩ ᱾ ᱥᱮ ᱠᱟᱹᱴᱤᱡ ᱜᱤᱫᱽᱨᱟᱹ ᱡᱚᱠᱷᱟᱜ ᱵᱩᱱ ᱜᱟᱛᱮ ᱥᱩᱱᱛᱩ ᱵᱩᱛᱩᱡᱼᱼ ᱚᱱᱮ ᱚᱱᱠᱟᱱ ᱡᱤᱱᱤᱥ ᱠᱚᱫᱚ ᱮᱠᱟᱞ ᱜᱮ ᱟᱫ ᱪᱟᱵᱟᱭᱮᱱᱟ ᱢᱮᱱ ᱫᱟᱲᱮᱭᱟᱜᱼᱟ᱾
ᱛᱚ ᱠᱮᱫ ᱥᱩᱸᱛᱩ ᱜᱩᱛᱩᱧ ᱚᱱᱟ ᱫᱚ ᱟᱞᱮ ᱥᱮᱫ ᱦᱚᱸ ᱟᱹᱰᱤ ᱡᱟᱹᱥᱛᱤ ᱠᱚ ᱜᱟᱛᱮᱜ ᱠᱟᱱ ᱛᱟᱦᱮᱱᱟ ᱞᱟᱦᱟ ᱛᱮᱫᱚ᱾ ᱟᱫᱚ ᱱᱮᱛᱟᱨ ᱢᱟ ᱦᱟᱜ ᱱᱚᱜᱼᱚᱭ ᱟᱫ ᱪᱟᱵᱟᱣ ᱠᱟᱱᱟ᱾ ᱟᱨ ᱢᱮᱱ ᱫᱟᱲᱮᱭᱟᱜ ᱟᱢ ᱟᱞᱮᱥᱮᱫ ᱫᱚ ᱮᱠᱮᱱ ᱯᱷᱩᱴᱵᱚᱞᱼᱼ ᱟᱨ ᱱᱚᱣᱟ ᱠᱨᱤᱠᱮᱴ ᱫᱚ ᱵᱟᱠᱚ ᱜᱟᱛᱮᱜ ᱠᱟᱱᱟ ᱦᱟᱸᱜ ᱮᱠᱮᱱ ᱢᱮᱱ ᱫᱟᱲᱮᱭᱟᱜᱼᱟ ᱟᱢ ᱚᱱᱞᱟᱭᱤᱱ ᱠᱚᱜᱮ ᱟᱫᱚ ᱱᱚᱜᱼᱚ ᱱᱤᱭᱟᱹ ᱠᱷᱟᱹᱛᱤᱨ ᱛᱮᱦᱟᱸᱜ ᱡᱩᱢᱤᱫ ᱵᱟᱵᱚᱫᱼᱼ ᱛᱮ ᱚᱠᱟ ᱫᱚᱧ ᱞᱟᱹᱭ ᱞᱮᱫ ᱞᱟᱦᱟ ᱨᱮᱦᱟᱸᱜ ᱚᱱᱮ ᱚᱱᱟ ᱠᱚᱢ ᱤᱫᱤᱜ ᱠᱟᱱᱟ᱾